ᱦᱮᱸ ᱦᱮᱞᱳ᱾
ᱦᱚᱸᱻ ᱵᱚᱭᱦᱟ ᱡᱚᱦᱟᱨ ᱜᱮ᱾
ᱟ ᱡᱚᱦᱟᱨ ᱜᱮ ᱡᱚᱦᱟᱨ ᱜᱮ ᱡᱚᱦᱟᱨ ᱜᱮ ᱡᱚᱦᱟᱨ ᱜᱮ᱾
ᱦᱳᱭ ᱟᱸᱡᱚᱢᱚᱜ ᱠᱟᱱᱟ ᱛᱚ?
ᱦᱮᱸ ᱨᱚᱲ ᱟᱸᱡᱚᱢᱚᱜ ᱠᱟᱱ ᱜᱮᱭᱟ ᱟᱨ ᱤᱧᱟᱹᱜ ᱮᱢ ᱟᱸᱡᱚᱢ ᱫᱟ ᱛᱚ?
ᱦᱮᱸ ᱮᱠᱫᱚᱢ ᱯᱩᱥᱴᱟᱹᱣ ᱥᱟᱹᱦᱤᱡ ᱜᱮ ᱟᱸᱡᱚᱢᱚᱜ ᱠᱟᱱᱟ᱾
ᱟᱪᱪᱷᱟ ᱟᱪᱪᱷᱟ ᱵᱮᱠᱜᱨᱟᱩᱱᱰ ᱨᱮ ᱚᱱᱠᱟᱱᱟᱜ ᱡᱟᱦᱱᱟᱜ ᱟᱣᱟᱡᱽ ᱠᱚ ᱵᱟᱝ ᱟᱡᱟᱢᱚᱜ ᱠᱟᱱᱟ ᱛᱚ? ᱟᱪᱪᱷᱟ ᱟᱪᱪᱷᱟ ᱟᱹᱰᱤ ᱱᱟᱯᱟᱭ ᱟᱻ ᱟᱨ ᱚᱱᱠᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱦᱚᱹᱜ-ᱚᱭ ᱦᱟᱹᱜ ᱱᱤᱛᱚᱜ ᱫᱚ ᱦᱟᱸᱜ ᱫᱩᱲᱩᱵ ᱦᱩᱭᱟᱠᱟᱱᱟ ᱪᱮᱫ ᱜᱮ ᱵᱟᱝ ᱛᱩᱯᱩ ᱯᱷᱟᱨᱪᱟ ᱠᱟᱛᱮᱜ ᱮᱸᱻ ᱫᱟᱠᱟ ᱡᱚᱢ ᱠᱟᱛᱮᱜ ᱫᱩᱲᱩᱵ ᱦᱩᱭ ᱟᱠᱟᱱᱟ᱾ ᱟᱲᱮ ᱵᱟᱹᱭᱦᱟᱹᱲ ᱥᱮᱱ ᱠᱟᱹᱢᱤ ᱥᱮᱱ ᱦᱩᱭ ᱞᱮᱱᱟᱼᱼ ᱚᱱᱟᱜᱮ ᱠᱟᱹᱴᱤᱡ ᱡᱤᱨᱟᱹᱣ ᱵᱟᱲᱟ ᱦᱩᱭᱩᱜ ᱠᱟᱱᱟ ᱦᱚᱲᱢᱚ ᱠᱚ ᱠᱟᱹᱴᱤᱡ ᱮᱸ ᱞᱟᱜᱟᱣ ᱟᱠᱟᱱᱟ᱾
ᱦᱩᱸᱸ ᱦᱩᱸ᱾
ᱦᱳᱭ, ᱛᱟᱦᱚᱞᱮ ᱟᱢᱫᱚ ᱪᱮᱫ ᱠᱚᱢ ᱪᱤᱠᱟᱹ ᱵᱟᱲᱟᱭᱮᱫᱟ?
ᱤᱧᱦᱚᱸ ᱚᱲᱟᱜ ᱠᱚᱨᱮᱜ ᱜᱮ ᱢᱤᱱᱟᱹᱧᱟᱻ ᱱᱚᱝᱠᱟ ᱜᱮ ᱟᱫᱚᱻ ᱪᱟᱥ ᱠᱟᱹᱢᱤ ᱫᱤᱱ ᱛᱚ, ᱚᱲᱟᱜ ᱠᱚᱨᱮ ᱜᱮ ᱱᱤᱡᱮ ᱦᱚᱸ ᱠᱟᱹᱢᱤ ᱵᱟᱲᱟ ᱦᱩᱭᱩᱜ ᱠᱟᱱ ᱛᱟᱦᱮᱸᱫ-ᱟ᱾ ᱟᱫᱚ ᱱᱤᱛᱳᱜ ᱫᱚ ᱠᱟᱹᱡ ᱦᱮᱡ ᱦᱩᱭᱟᱠᱟᱱᱟ ᱟᱨᱠᱤ ᱫᱩᱲᱩᱵ ᱵᱟᱲᱟ ᱦᱩᱭᱩᱠᱟᱱᱟ ᱯᱤᱸᱰᱟᱹ ᱠᱚᱨᱮ ᱜᱮ
ᱦᱳᱭ ᱛᱚ
ᱟᱹᱨ ᱠᱚᱨᱮ
ᱦᱳᱭ ᱦᱳᱭ
ᱟᱨ ᱛᱟᱦᱞᱮ ᱱᱚᱝᱠᱟ ᱫᱚ ᱠᱟᱹᱢᱤ ᱠᱚ ᱪᱮᱫ ᱠᱚᱢ ᱠᱟᱹᱢᱤ ᱵᱟᱲᱟ ᱠᱟᱱᱟ
ᱦᱚᱸ ᱠᱟᱹᱢᱤ ᱠᱚᱫᱚ ᱦᱟᱸᱜ ᱱᱤᱛᱚᱜ ᱫᱚ ᱚᱱ ᱠᱟ ᱞᱮᱠᱟ ᱫᱚ ᱪᱮᱫ ᱜᱮ ᱵᱟᱝ ᱱᱚᱣᱟ ᱚᱲᱟᱜ ᱠᱚᱨᱮᱜᱮ ᱦᱟᱸᱜ ᱜᱚᱲᱚ ᱵᱟᱚᱲ ᱦᱩᱭᱩᱜ ᱠᱟᱱᱟ ᱪᱟᱥ ᱠᱟᱹᱢᱤ ᱨᱮᱜᱮ
ᱟᱪᱪᱷᱟ ᱟᱪᱪᱷᱟ
ᱦᱮᱸ ᱠᱟᱹᱢᱤ ᱠᱚᱫᱚ ᱦᱟᱜ ᱱᱤᱛᱚᱜ ᱠᱚᱫᱚ ᱠᱟᱹᱴᱤᱡ ᱚᱞᱚᱜ ᱯᱟᱲᱦᱟᱜ ᱦᱩᱭᱩᱜ ᱠᱟᱱ ᱜᱮᱭᱟ ᱦᱮᱸ ᱟᱫᱚ ᱚᱞᱚᱜ ᱯᱟᱲᱦᱟᱜ ᱫᱚ ᱦᱟᱸᱜ ᱵᱟᱡᱟᱨ ᱨᱮ ᱛᱟᱦᱮᱱ ᱦᱳᱭᱩᱜ-ᱟ ᱟᱫᱚ ᱵᱟᱡᱟᱨ ᱠᱷᱚᱱ ᱫᱚ ᱦᱮᱡ ᱦᱩᱭ ᱟᱠᱟᱱᱟ ᱟᱹᱛᱩᱳ ᱫᱤᱥᱚᱢ ᱥᱮᱱᱜᱮ ᱟᱫᱚ ᱱᱚᱣᱟ ᱪᱟᱥ ᱠᱟᱹᱢᱤ ᱠᱚ ᱵᱟᱝ ᱨᱟᱠᱟᱵ ᱞᱮᱱᱠᱷᱟᱱ ᱫᱚ ᱟᱫᱚ ᱵᱟᱝ ᱪᱟᱞᱟᱜ ᱦᱩᱭᱩᱜᱼᱟ᱾
ᱟᱪᱪᱷᱟ ᱟᱪᱪᱷᱟ ᱟᱪᱪᱷᱟ ᱟᱨ ᱚᱱ ᱠᱟ ᱪᱮᱫ ᱞᱮᱠᱟ ᱥᱮᱨᱢᱟ ᱡᱟᱹᱲᱤ ᱫᱟᱜ ᱠᱚ ᱵᱷᱟᱜᱤ ᱜᱮ ᱫᱟᱜ ᱡᱟᱹᱲᱤᱭᱝᱮᱜ-ᱟᱭ ᱵᱟᱝ
ᱦᱳᱭ ᱵᱷᱟᱹᱜᱤ ᱜᱮ ᱥᱮᱨᱢᱟ ᱫᱟᱜ ᱡᱟᱨᱤ ᱫᱚᱭ ᱡᱟᱨᱤ ᱠᱮᱫᱟᱭ ᱟᱫᱚ ᱦᱟᱸᱜ ᱦᱚᱞᱟ ᱠᱷᱚᱱ ᱫᱚ ᱦᱟᱸᱜ ᱵᱚᱱᱫᱚᱣ ᱠᱟᱱᱟ
ᱚ
ᱨᱤᱞᱟᱹ ᱢᱟᱞᱟᱭ ᱯᱷᱟᱠ ᱠᱟᱫᱟᱭ ᱦᱟᱜ
ᱟᱪᱪᱷᱟ
ᱟᱫᱚ ᱠᱷᱮᱛ ᱠᱚᱨᱮ ᱫᱚ ᱦᱟᱸᱜ ᱫᱟᱜ ᱠᱚᱫᱚ ᱛᱚ ᱵᱟᱦᱟᱣ ᱠᱟᱱᱟ ᱜᱟᱹᱪᱷᱤ ᱨᱚᱦᱚᱭ ᱠᱚᱫᱚ ᱪᱟᱞᱟᱜ ᱠᱟᱱᱟ᱾
ᱦᱮᱸ
ᱚ ᱟᱫᱚ ᱱᱚᱜᱼᱱᱟ ᱠᱷᱟᱹᱛᱤᱨ ᱛᱮ ᱱᱤᱛᱚᱜ ᱱᱚᱝᱠᱟ ᱦᱩᱭᱠᱟᱱᱟ ᱟᱹᱛᱩ ᱫᱤᱥᱚᱢ ᱠᱚᱨᱮ ᱦᱚᱸ ᱜᱚᱝᱠᱮ ᱮᱸᱜ ᱫᱚᱢᱮ ᱞᱟᱴᱟᱛᱮ ᱯᱮᱨᱮᱡ ᱠᱟᱱᱟ
ᱟᱪᱪᱷᱟ ᱪᱷᱟ ᱪᱷᱟ
ᱫᱟᱜ ᱮᱭ ᱧᱟᱢ ᱠᱮᱫᱟ ᱛᱚ ᱟᱹᱰᱤ ᱫᱤᱱ ᱯᱚᱨᱮ
ᱦᱮᱸ
ᱮᱠᱫᱚᱢ ᱟᱹᱰᱤ ᱞᱚᱜᱚᱱ ᱢᱟᱪᱷᱟ ᱞᱟᱴᱟᱛᱮ ᱯᱮᱨᱮᱡ ᱮᱱᱟ ᱟᱨ ᱚᱱᱟ ᱞᱟᱴᱟ ᱠᱷᱟᱹᱛᱤᱨ ᱛᱮ ᱱᱤᱛᱚᱜ ᱫᱚ ᱫᱚᱢᱮ ᱥᱤᱠᱲᱤᱡ ᱟᱛᱳ ᱠᱚᱨᱮ
ᱦᱮᱸ ᱥᱤᱠᱲᱤᱡ ᱟᱨ ᱛᱟᱨᱯᱚᱨᱮ ᱱᱚᱝᱠᱟ ᱢᱟᱱᱮ ᱫᱟᱨᱮ ᱯᱟᱞᱟ ᱠᱚ ᱟᱹᱰᱤ ᱮᱠᱫᱚᱢ ᱠᱟᱹᱡ ᱮ ᱜᱟᱡᱟᱲ ᱧᱚᱜ ᱴᱟᱭᱤᱯ ᱮᱱ ᱜᱮᱭᱟ ᱦᱮᱸ ᱥᱮ ᱵᱟᱝ
ᱦᱳᱭ ᱦᱳᱭ ᱦᱳᱭ ᱟᱯᱮ ᱥᱮᱫ ᱫᱚ ᱛᱟᱦᱞᱮ ᱚᱱᱠᱟ ᱫᱟᱜ ᱡᱟᱹᱲᱤ ᱠᱚ ᱫᱚ ᱪᱮᱫ ᱞᱮᱠᱟ?
ᱟᱞᱮ ᱥᱮᱱ ᱦᱚᱸ ᱚᱱᱠᱟ ᱫᱟᱜ ᱡᱟᱹᱲᱤ ᱠᱚ ᱫᱚ ᱚᱱᱠᱟ ᱦᱳᱭᱳᱜ ᱠᱟᱱ ᱜᱮᱭᱟᱜ᱾ ᱟᱫᱚ ᱱᱤᱛ ᱫᱚ ᱦᱟᱸᱜ ᱟᱻ ᱱᱤᱛ ᱜᱷᱟᱹᱲᱤᱡ ᱚᱱᱠᱟ ᱛᱮᱭ ᱥᱮᱛᱟᱜ ᱵᱮᱲᱟ ᱠᱟᱹᱡ ᱮ ᱫᱟᱜ ᱵᱟᱲᱟᱭᱮᱜ ᱛᱟᱦᱮᱜᱼᱟ ᱾ᱱᱤᱛ ᱫᱚ ᱟᱫᱚ ᱚᱱᱠᱟ ᱫᱚ ᱵᱟᱭ ᱫᱟᱜ ᱵᱟᱲᱟᱭ ᱫᱟ ᱱᱤᱛᱚᱜ ᱫᱚ ᱠᱟᱹᱡ ᱮ ᱚᱱᱠᱟ ᱜᱮ ᱯᱷᱟᱸᱠᱟ ᱠᱟᱜ-ᱟᱭ᱾
ᱚ ᱟᱪᱪᱷᱟ ᱟᱪᱪᱷᱟ᱾
ᱟᱫᱚ ᱚᱱᱛᱮ ᱜᱮ ᱤᱧ ᱦᱚᱸ ᱜᱚᱰᱟ ᱥᱮᱫ ᱜᱤᱧ ᱛᱟᱲᱟᱢ ᱫᱤᱠᱷᱤ ᱟᱫᱚ ᱚᱱᱟ ᱜᱮ ᱪᱟ ᱠᱚ ᱧᱩᱸ ᱵᱟᱲᱟ ᱪᱟᱞᱟᱜ ᱦᱳᱭᱳᱜᱼᱟ᱾ ᱢᱳᱲ ᱥᱮᱱ᱾
ᱦᱳᱭ ᱦᱳᱭ᱾ ᱟᱨ ᱛᱟᱦᱞᱮ ᱨᱚᱦᱚᱭ ᱠᱟᱹᱢᱤ ᱠᱚ ᱫᱚ ᱛᱤᱱᱟᱹᱜ ᱥᱟᱸᱜᱤᱧ ᱠᱮᱫᱟ ᱯᱮ?
ᱟᱨ ᱨᱚᱦᱚᱭ ᱠᱚ ᱫᱚ ᱚᱱᱠᱟ ᱵᱤᱥᱤ ᱫᱚ ᱨᱚᱦᱚᱭ ᱦᱳᱭᱳᱜᱼᱟ᱾ ᱱᱮᱸᱜ ᱮ ᱜᱮ ᱥᱚᱵᱮ ᱟᱨᱟᱢ ᱵᱚ ᱦᱳᱭᱳᱜ ᱠᱟᱱᱟ ᱟᱫᱚ ᱥᱤ ᱠᱚ ᱦᱚᱸ ᱪᱟᱞᱟᱜ ᱠᱟᱱ ᱜᱮᱭᱟ ᱟᱨᱠᱤ ᱟᱨ ᱨᱚᱦᱚᱭ ᱠᱚ ᱦᱚᱸ ᱪᱟᱞᱟᱜ ᱠᱟᱱ ᱜᱮᱭᱟ᱾ ᱟᱫᱚ ᱟᱹᱣᱨᱤ ᱢᱩᱪᱟᱹᱫ ᱫᱚ ᱚᱱᱠᱟ ᱫᱚ ᱢᱩᱪᱟᱹᱫ ᱫᱚ ᱟᱹᱣᱨᱤᱭᱟᱜᱼᱟ᱾ ᱢᱟᱱᱮ ᱨᱟᱱᱤᱝ ᱠᱟᱱᱟ ᱟᱨᱠᱤ
ᱟᱪᱪᱷᱟ ᱟᱪᱪᱷᱟ ᱦᱮᱸ᱾
ᱟᱯᱮ ᱥᱮᱫ ᱫᱚ ᱪᱮᱫᱠᱟ ᱪᱟᱵᱟ ᱵᱟᱲᱟᱭᱱᱟ ᱥᱮ ᱪᱮᱫ ᱜᱚᱝᱠᱮ?
ᱴᱤᱠ ᱵᱟᱝ ᱪᱟᱵᱟ ᱫᱚ ᱦᱟᱸᱜ ᱵᱟᱝ ᱟᱠᱟᱱᱟ ᱮᱸ᱾ ᱟᱫᱚᱢ ᱦᱚᱲ ᱫᱚ ᱠᱚ ᱮᱛᱚᱦᱚᱵ ᱮᱫᱟ᱾ ᱟᱫᱚᱢ ᱦᱚᱲ ᱫᱚ ᱠᱚ ᱚᱫᱷᱮᱠ ᱠᱟᱫᱟ ᱦᱟᱸᱜ ᱛᱟᱞᱟ ᱢᱟᱞᱟ ᱨᱮ ᱢᱮᱱᱟᱜ ᱠᱚᱣᱟ᱾
ᱟᱪᱪᱷᱟ᱾
ᱟᱨ ᱱᱚᱝᱠᱟ ᱦᱚᱸ ᱢᱮᱱᱟᱜ ᱠᱚᱣᱟ᱾ᱠᱤᱪᱷᱩ ᱜᱩᱞᱟᱹ ᱫᱚ ᱱᱤᱛᱚᱜ ᱦᱚᱸ ᱟᱹᱣᱨᱤ ᱠᱚ ᱮᱛᱚᱦᱚ ᱵᱟ᱾
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ
ᱡᱟᱸᱦᱟᱭ ᱟᱜ ᱠᱷᱟᱱ ᱡᱟᱸᱦᱟᱭ ᱟᱜ ᱫᱚ ᱡᱚᱞᱟ ᱡᱟᱭᱜᱟ ᱨᱮ ᱦᱟᱥᱟ ᱫᱷᱩᱲᱤ ᱢᱮᱱᱟᱜ ᱛᱟᱠᱚᱣᱟ ᱾ᱩᱱᱠᱩ ᱫᱚ ᱞᱟᱦᱟ ᱨᱮ ᱜᱮ ᱠᱚᱻᱻᱼᱼ ᱟᱲᱜᱳ ᱠᱟᱱᱟ ᱨᱚᱦᱚᱭ ᱠᱟᱹᱢᱤ ᱨᱮ ᱫᱚ᱾ ᱦᱮᱸ ᱟᱨ ᱡᱟᱸᱦᱟᱭ ᱚᱱᱠᱟ ᱚᱱᱠᱟ ᱛᱟᱞᱟ ᱢᱟᱞᱟ ᱨᱮ ᱢᱮᱱᱟᱜ ᱛᱟᱠᱚᱣᱟ᱾ ᱩᱱᱠᱩ ᱦᱚᱸᱠᱚ ᱟᱲᱜᱳ ᱟᱠᱟᱱᱟ ᱡᱟᱸᱦᱟᱭ ᱩᱱᱠᱩ ᱪᱮᱛᱟᱱ ᱥᱮᱱ ᱢᱮᱱᱟᱜ ᱛᱟᱠᱚᱣᱟ ᱩᱱᱠᱩᱣᱟᱜ ᱫᱚ ᱦᱟᱸᱜ ᱮᱜᱻ ᱚᱱᱠᱟ ᱞᱮᱠᱟ ᱫᱚ ᱫᱟᱜ ᱵᱟᱹᱱᱩᱜ ᱛᱮ ᱟᱫᱚ ᱵᱟᱝ ᱠᱚ ᱟᱲᱜᱳ ᱟᱠᱟᱱᱟ ᱵᱷᱟᱹᱭ ᱠᱟᱹᱢᱤ ᱨᱮ ᱫᱚ
ᱦᱳᱭ ᱦᱳᱭ ᱦᱳᱭ ᱦᱳᱭ᱾
ᱟᱨ ᱛᱟᱦᱞᱮ ᱚᱲᱟᱜ ᱨᱮ ᱰᱟᱹᱝᱨᱤ ᱢᱮᱨᱚᱢ ᱠᱚ ᱢᱮᱱᱟᱜ ᱠᱚᱣᱟ? ᱪᱮᱫ ᱨᱟᱜ ᱠᱚ ᱟᱸᱡᱚᱢ ᱚᱜ ᱠᱟᱱᱟ᱾
ᱦᱮᱸ ᱰᱟᱹᱝᱨᱤ ᱢᱮᱨᱚᱢ ᱢᱮᱱᱟᱜ ᱠᱚᱣᱟ ᱢᱮᱱᱟᱜ ᱫᱚ ᱥᱳᱨ ᱠᱚ ᱨᱮ ᱜᱮ᱾ ᱟᱨ ᱠᱤ ᱟᱫᱚ ᱟᱫᱚ ᱩᱱᱠᱩ ᱜᱮ ᱠᱟᱹᱡ ᱟᱨ ᱠᱤ ᱱᱚᱛᱮ ᱢᱟᱱᱮ ᱟᱹᱜᱩ ᱵᱟᱲᱟ ᱦᱩᱭ ᱞᱮᱱ ᱛᱟᱦᱮᱸᱜᱼᱟ᱾ ᱟᱫᱚ ᱩᱱᱠᱩ ᱜᱮ ᱠᱚ ᱨᱩᱣᱟᱹᱲ ᱟᱹᱜᱩᱭᱮᱜ ᱠᱚᱣᱟ ᱛᱚ᱾ ᱟᱫᱚ ᱚᱱᱟ ᱛᱮ ᱠᱟᱹᱡ ᱟᱫᱚ ᱟᱫᱚ ᱛᱟᱦᱞᱮ ᱚᱱᱠᱟ ᱟᱸᱡᱚᱢ ᱧᱚᱜ ᱱᱟ ᱟᱨᱠᱤ
ᱦᱳᱭ ᱦᱳᱭ ᱦᱳᱭ᱾ ᱵᱟᱝ ᱟᱸᱫᱚᱧ ᱢᱮᱱ ᱮᱫᱟ ᱚᱲᱟᱜ ᱠᱚᱨᱮ ᱛᱤᱱᱟᱹᱜ ᱜᱟᱱ ᱦᱮᱱᱟᱜ ᱠᱚᱣᱟ ᱡᱮ ᱵᱤᱞ ᱯᱮ ᱫᱚᱦᱚ ᱟᱠᱟᱫ ᱠᱚᱣᱟᱜ ᱟᱹᱰᱤ ᱱᱟᱯᱟᱭ ᱠᱟᱛᱷᱟ ᱾ᱟᱞᱮ ᱢᱟ ᱦᱟᱸᱜ ᱜᱚᱝᱠᱮ ᱱᱚᱝᱠᱟᱣ ᱠᱟᱱᱟ ᱦᱮᱸ ᱟᱞᱮ ᱫᱚ ᱟᱫᱚ ᱦᱚᱲ ᱵᱟᱝ ᱛᱮ ᱟᱫᱚ ᱫᱚᱦᱚ ᱦᱚᱸ ᱵᱟᱝ ᱦᱳᱭ ᱠᱟᱱᱟ ᱥᱮᱫᱟᱭ ᱫᱚ ᱠᱚ ᱛᱟᱦᱮᱸ ᱠᱟᱱ ᱛᱟᱞᱮᱭᱟ᱾
ᱟᱪᱪᱷᱟ ᱟᱪᱪᱷᱟ
ᱟᱪᱪᱷᱟ ᱟᱨ ᱪᱮᱫ ᱞᱮᱠᱟ ᱱᱤᱛ ᱫᱚ ᱛᱤᱱᱟᱹᱜ ᱜᱟᱱ ᱦᱮᱱᱟᱜ ᱠᱚᱣᱟ?
ᱚᱸ ᱦᱟᱸᱜ ᱱᱤᱛ ᱫᱚ ᱦᱟᱸᱜ ᱰᱟᱹᱝᱨᱤ ᱢᱮᱨᱚᱢ ᱫᱚ ᱦᱟᱸᱜ ᱵᱟᱹᱱᱩᱜ ᱠᱚᱣᱟ ᱾ᱰᱟᱹᱝᱨᱤ ᱢᱮᱨᱚᱢ ᱫᱚ ᱵᱟᱹᱱᱩᱜ ᱠᱚᱣᱟ᱾ ᱟᱫᱚ ᱱᱤᱛᱚᱜ ᱫᱚ ᱮᱴᱟᱜ ᱠᱚ ᱢᱮᱱᱟᱜ ᱠᱚᱣᱟᱜ ᱩᱱᱠᱩ ᱥᱤᱢ ᱜᱮᱰᱮ ᱠᱚ ᱢᱮᱱᱟᱜ ᱠᱟᱜ ᱠᱚᱣᱟ ᱥᱩᱠᱨᱤ ᱠᱚ᱾ ᱟᱫᱚ ᱰᱟᱹᱝᱨᱤ ᱢᱮᱨᱚᱢ ᱛᱟᱦᱮᱸ ᱞᱮᱱ ᱠᱷᱟᱱ ᱢᱟ ᱦᱟᱸᱜ ᱩᱱᱠᱩ ᱛᱟᱭᱚᱢ ᱨᱮ ᱢᱤᱫ ᱦᱚᱲ ᱥᱟᱨᱟ ᱫᱤᱱ ᱜᱮ ᱦᱚᱲ ᱞᱟᱜᱟᱜᱼᱟ ᱛᱚ᱾ ᱩᱱᱠᱩ ᱛᱚ ᱚᱲᱟᱜ ᱨᱮ ᱛᱚ ᱫᱚ ᱵᱟᱝ ᱠᱚ ᱛᱟᱦᱮᱱᱟ? ᱴᱟᱞᱤᱥ ᱴᱟᱰᱤ ᱤᱫᱤ ᱠᱚ ᱞᱟᱹᱜᱤᱫ ᱟᱛᱤᱧ᱾
ᱮᱠᱟᱞ ᱮᱠᱟᱞ
ᱟᱫᱚ ᱥᱤᱢ ᱥᱩᱠᱨᱤ ᱠᱷᱟᱱ ᱫᱚ ᱚᱱᱠᱟ ᱞᱮᱠᱟ ᱫᱚ ᱦᱟᱸᱜ ᱵᱟᱝ ᱪᱟᱞᱟᱜ ᱦᱩᱭᱩᱜᱼᱟ ᱾ᱱᱩᱠᱩ ᱦᱚᱸ ᱚᱲᱟᱜ ᱨᱮ ᱟᱲᱟᱜ ᱠᱚ ᱛᱟᱦᱮᱱ᱾ ᱟᱠᱚ ᱜᱮ ᱵᱟᱲᱜᱮ ᱥᱮᱱ ᱨᱮ ᱯᱟᱥᱠᱟ ᱯᱟᱥᱠᱟ ᱛᱮ ᱡᱚᱢ ᱟᱜ ᱠᱚ ᱯᱟᱸᱡᱟ ᱟᱹᱜᱩᱭ-ᱟ᱾
ᱦᱩᱸ ᱦᱩᱸ ᱦᱩᱸ ᱟᱫᱚ ᱩᱱᱠᱩ ᱫᱚ ᱩᱱᱟᱹᱜ ᱩᱱᱟᱹᱜ ᱫᱚ ᱧᱮᱞ ᱧᱮᱞ ᱫᱚ ᱵᱟᱝ ᱞᱟᱜᱟᱜᱼᱟ ᱚᱲᱟᱜ ᱠᱚᱨᱮ ᱜᱮᱠᱚ ᱫᱟᱬᱟ ᱵᱟᱲᱟᱭᱟ ᱥᱮ ᱵᱟᱲᱜᱮ ᱠᱚᱨᱮ ᱠᱚ ᱪᱟᱞᱟᱣ ᱵᱟᱲᱟᱜᱼᱟ ᱫᱚ ᱩᱱᱟᱹᱜ ᱫᱚ ᱧᱮᱞ ᱫᱚ ᱵᱟᱝ ᱞᱟᱜᱟᱜᱼᱟ ᱰᱟᱹᱝᱨᱤ ᱢᱮᱨᱚᱢ ᱞᱮᱠᱟ ᱡᱟᱦᱟᱸ ᱞᱮᱠᱟ ᱫᱚ᱾ ᱜᱩᱯᱤ ᱠᱚ ᱪᱟᱞᱟᱣ ᱞᱟᱜᱟᱜᱼᱟ ᱥᱮ ᱜᱷᱮᱨᱟᱣ ᱠᱚ ᱪᱟᱞᱟᱣ ᱞᱟᱜᱟᱜᱼᱟ ᱦᱟᱱᱟ ᱱᱟᱣᱟ ᱠᱚ ᱨᱚᱦᱚᱭ ᱠᱟᱜᱼᱟ ᱡᱟᱦᱟᱱᱟᱜ ᱠᱚ ᱡᱚᱢ ᱮᱢᱟᱱ ᱛᱟᱠᱚᱣᱟ ᱦᱩᱸ
ᱟᱫᱚ ᱚᱱᱟ ᱦᱚᱛᱮᱡ ᱛᱮ ᱦᱚᱲ ᱦᱚᱸ ᱠᱟᱹᱴᱤᱡ ᱞᱮ ᱠᱚᱢ ᱜᱮᱭᱟ ᱥᱟᱸᱜᱮ ᱦᱚᱲᱞᱮ ᱛᱟᱦᱮᱸ ᱞᱮᱱᱠᱷᱟᱱ ᱫᱚ ᱦᱚᱲᱚ ᱜᱮ ᱦᱩᱭ ᱠᱚᱜᱼᱟ ᱛᱟᱦᱮᱸ ᱫᱚᱠᱚ ᱛᱟᱦᱮᱸ ᱠᱟᱱᱟ ᱯᱟᱹᱦᱤᱞ ᱵᱤᱫᱟᱹᱞ ᱫᱚ
ᱟᱪᱪᱷᱟ ᱟᱪᱪᱷᱟ ᱟᱪᱷᱟ ᱛᱟᱦᱚᱞᱮ ᱱᱤᱛ ᱫᱚ ᱛᱟᱦᱞᱮ ᱚᱠᱟᱨᱮ ᱢᱮᱱᱟᱢᱟ ᱜᱚᱢᱠᱮ ᱚᱲᱟᱜ ᱠᱚᱨᱮ ᱜᱮ ᱥᱮ ᱵᱟᱭᱨᱮ ᱥᱮᱫ ᱱᱚᱝᱠᱟ
ᱩᱸ ᱢᱟ ᱵᱟᱭᱨᱮ ᱥᱮᱱ ᱨᱮᱡᱮ ᱤᱧ ᱦᱚᱸ ᱢᱮᱱᱟᱜ ᱠᱟᱫᱤᱧᱟ᱾ ᱵᱟᱡᱮ ᱥᱚᱱᱛᱮ ᱜᱚᱰᱟ ᱥᱮᱱ ᱨᱮᱧ ᱦᱮᱡ ᱟᱠᱟᱱᱟ ᱫᱩᱲᱩᱵ ᱟᱠᱟᱱᱟᱧ ᱜᱚᱰᱟ ᱥᱮᱱ ᱨᱮᱜᱮ ᱦᱮᱸ
ᱟᱪᱪᱷᱟ, ᱟᱪᱪᱷᱟ, ᱟᱪᱪᱷᱟ, ᱟᱪᱪᱷᱟ ᱟᱨ ᱚᱱᱠᱟ ᱠᱷᱮᱞ ᱠᱚ ᱪᱮᱫ ᱞᱮᱠᱟ?
ᱦᱳ ᱠᱷᱮᱞ ᱠᱚᱫᱚ ᱦᱩᱭᱩᱜ ᱜᱮᱭᱟ ᱟᱫᱚ ᱦᱟᱸᱜ ᱱᱤᱭᱟᱹ ᱫᱚ ᱪᱟᱥᱼᱼ ᱛᱚ ᱟᱫᱚ ᱠᱷᱟᱱ ᱦᱚᱲᱢᱚ ᱠᱚ ᱫᱚᱢᱮ ᱞᱟᱸᱜᱟ ᱜᱮ ᱵᱩᱡᱷᱟᱹᱜ ᱠᱟᱱᱟ ᱾ ᱟᱫᱚ ᱛᱟᱦᱚᱞᱮ ᱠᱷᱟᱱ ᱫᱚ ᱱᱤᱛᱚᱜ ᱫᱚᱼᱼ ᱛᱷᱩᱠᱟᱹᱢ ᱦᱟᱛᱟᱲ ᱦᱩᱭ ᱠᱟᱱᱟ᱾ ᱟᱫᱚ ᱱᱤᱭᱟᱹ ᱚᱠᱛᱚ ᱢᱟ ᱦᱟᱸᱜ ᱫᱚᱢᱮ ᱵᱚᱞ ᱠᱷᱮᱞᱳᱰ ᱠᱚ ᱦᱩᱭᱩᱜ ᱜᱮᱭᱟ ᱟᱞᱮ ᱱᱚᱣᱟ ᱠᱚᱨᱮ ᱢᱟ᱾
ᱦᱩᱸ
ᱟᱫᱚ ᱪᱟᱞᱟᱣ ᱵᱟᱲᱟ ᱦᱩᱭᱩᱜ ᱜᱮᱭᱟ ᱵᱚᱞ ᱠᱷᱮᱞᱳᱜ, ᱵᱚᱞ ᱠᱷᱮᱞᱳᱜ, ᱠᱨᱤᱠᱮᱴ ᱠᱷᱮᱞᱳᱜ ᱵᱟᱱᱟᱨ ᱜᱮᱠᱚ ᱪᱟᱞᱟᱜ ᱦᱩᱭᱩᱜᱼᱟ᱾
ᱟᱪᱪᱷᱟ, ᱟᱪᱪᱷᱟ, ᱟᱪᱪᱷᱟ ᱟᱹᱰᱤ ᱱᱟᱯᱟᱭ᱾ ᱟᱨᱼᱼ ᱪᱮᱫ ᱞᱮᱠᱟ ᱚᱱᱛᱮ ᱫᱚ ᱛᱟᱞᱦᱮᱼᱼ ᱮᱸ ᱪᱮᱫ ᱢᱟᱱᱮ ᱜᱚᱝᱠᱮ ᱱᱚᱱᱛᱮ ᱚᱱᱛᱮ ᱪᱮᱫ ᱞᱮᱠᱟ ᱞᱟᱹᱴᱩ ᱜᱚᱱᱚᱝ ᱠᱚᱨᱮᱱᱟᱜ ᱠᱷᱮᱞ ᱠᱚ ᱦᱩᱭᱩᱜ ᱜᱮᱭᱟ ᱥᱮᱼᱼ
ᱦᱳᱭ ᱞᱟᱹᱴᱩ ᱜᱚᱱᱚᱝ ᱨᱮᱱᱟᱜ ᱦᱳᱭᱳᱜ ᱜᱮᱭᱟ᱾ ᱱᱚᱶᱟ ᱯᱟᱸᱪ ᱞᱟᱠᱷ, ᱪᱷᱚ ᱞᱟᱠᱷ᱾ ᱥᱟᱛ ᱞᱟᱠᱷ ᱦᱟᱹᱵᱤᱡ ᱦᱩᱭᱩᱜ ᱜᱮᱭᱟ᱾ ᱟᱨ ᱱᱚᱝᱠᱟᱱᱟᱜᱼᱼ ᱥᱤᱢ, ᱥᱤᱢ ᱥᱩᱠᱨᱤ ᱢᱮᱨᱚᱢ ᱮᱸ ᱟᱨ ᱱᱚᱣᱟ ᱠᱚᱢᱟ ᱦᱩᱭᱩᱜ ᱠᱟᱱ ᱜᱮᱭᱟ᱾
ᱦᱩᱸ, ᱦᱩᱸ, ᱦᱩᱸ᱾
ᱠᱟᱹᱴᱤᱡ ᱟᱹᱛᱩ ᱨᱮᱜᱮ ᱦᱩᱭᱩᱜᱼᱟ ᱱᱚᱣᱟ ᱠᱚᱫᱚ᱾ ᱢᱮᱱᱠᱷᱟᱱ ᱡᱟᱦᱟᱸ ᱞᱟᱹᱴᱩ ᱞᱟᱹᱴᱩ ᱜᱚᱱᱚᱝ ᱦᱟᱸᱜᱼᱼ ᱢᱤᱫ ᱠᱷᱮᱞ ᱡᱟᱦᱟᱸ ᱯᱟᱸᱪ ᱞᱟᱠᱷ, ᱥᱟᱛ ᱞᱟᱠᱷ ᱚᱱᱟ ᱫᱚ ᱦᱟᱸᱜ ᱡᱚᱛᱚ ᱫᱚ ᱵᱟᱝ ᱡᱚᱛᱚ ᱦᱚᱲ ᱫᱚ ᱵᱟᱝ ᱠᱚᱨᱟᱣ ᱦᱚᱪᱚ ᱫᱟᱲᱮᱭᱟᱜᱼᱟ ᱛᱚ᱾ ᱚᱱᱠᱟᱱ ᱥᱮᱬᱟ, ᱥᱮᱬᱟ ᱡᱟᱦᱟᱸᱭ ᱦᱚᱭᱛᱳ ᱠᱮᱞᱟᱵᱽ ᱢᱮᱱᱟᱜ ᱛᱟᱠᱚᱣᱟ᱾ ᱠᱚᱢᱤᱴᱤ ᱠᱚ ᱢᱮᱱᱟᱜ ᱛᱟᱠᱚᱣᱟ ᱥᱚᱠᱛᱚ ᱧᱚᱜ᱾
ᱮᱠᱟᱞ, ᱮᱠᱟᱞ, ᱦᱩᱸ᱾
ᱦᱮᱸ, ᱟᱫᱚ ᱪᱟᱞᱟᱣ ᱵᱟᱲᱟ ᱦᱩᱭᱩᱜ ᱜᱮᱭᱟ ᱚᱱᱟ ᱠᱚ ᱠᱷᱮᱞ ᱨᱮᱦᱚᱸ᱾
ᱟᱪᱪᱷᱟ᱾
ᱟᱯᱮ ᱥᱮᱱ ᱫᱚ ᱛᱟᱦᱚᱞᱮ ᱜᱚᱝᱠᱮ ᱚᱱᱠᱟᱱ ᱞᱟᱹᱴᱩ ᱠᱷᱮᱞ ᱠᱚᱫᱚ ᱦᱩᱭᱩᱜ ᱜᱮᱭᱟ ᱥᱮ ᱵᱟᱝ?
ᱟᱸ, ᱟᱞᱮ ᱥᱮᱱ ᱱᱚᱝᱠᱟ ᱫᱚ ᱦᱩᱭᱩᱜ ᱜᱮᱭᱟ ᱦᱩᱭ ᱫᱚ, ᱟᱫᱚᱼᱼ ᱮᱸ ᱱᱤᱛ ᱫᱚ ᱦᱟᱸᱜ, ᱚᱱᱠᱟ ᱫᱚ ᱦᱟᱸᱜ ᱢᱟᱱᱮ ᱫᱚᱢᱮ ᱮᱠᱴᱟ ᱫᱚ ᱞᱟᱹᱴᱩ ᱠᱷᱮᱞ ᱠᱚᱫᱚ ᱫᱚᱢᱮ ᱫᱚ ᱵᱟᱝ ᱦᱳᱭᱳᱜ ᱠᱟᱱᱟ᱾ ᱟᱫᱚ ᱱᱤᱛ ᱫᱚᱢᱼᱼ ᱚᱱᱠᱟ ᱥᱤᱢ ᱠᱚᱨᱮ, ᱚᱱᱠᱟ ᱥᱤᱢ ᱠᱚ ᱛᱟᱯᱚᱨᱮ ᱚᱱᱠᱟ ᱠᱟᱹᱴᱤᱡ ᱜᱚᱱᱚᱝ ᱠᱚ ᱨᱮᱱᱟᱜ ᱜᱮ ᱦᱳᱭᱳᱜ ᱠᱟᱱᱟ᱾ ᱥᱤᱢ ᱠᱷᱮᱞ ᱠᱚᱼᱼ ᱛᱟᱨᱯᱚᱨᱮ ᱠᱟᱹᱴᱤᱡ ᱜᱚᱱᱚᱝ ᱠᱚᱨᱮ ᱱᱚᱝᱠᱟᱱᱟᱜ ᱜᱮ ᱦᱳᱭᱳᱜ ᱠᱟᱱᱟ᱾ ᱟᱫᱚ ᱞᱟᱹᱴᱩ ᱠᱷᱮᱞ ᱫᱚ ᱦᱟᱸᱜ ᱚᱱᱠᱟ ᱟᱸᱡᱚᱢᱚᱜ ᱠᱟᱱᱟ᱾ ᱮᱸ ᱱᱚᱝᱠᱟ ᱠᱚ ᱟᱲᱟᱜ ᱠᱮᱜ ᱜᱮᱭᱟ᱾ ᱟᱫᱚ ᱚᱱᱠᱟᱼᱼ ᱥᱟᱛ ᱞᱟᱠᱷ ᱨᱮᱱᱟᱜ ᱠᱷᱮᱞ ᱦᱮᱱᱟᱜᱼᱟ᱾ ᱯᱚᱱᱚᱨᱚᱭ ᱟᱜᱚᱥᱴ ᱥᱮᱫ ᱱᱚᱝᱠᱟ ᱦᱳᱭᱳᱜᱼᱟ ᱟᱨᱠᱤ᱾
ᱚ, ᱟᱪᱪᱷᱟ᱾
ᱟᱪᱪᱷᱟ, ᱟᱫᱚ ᱚᱱᱟᱜᱮ ᱦᱟᱸᱜ ᱧᱮᱞ ᱦᱚᱸ ᱪᱟᱞᱟᱜᱼᱼ ᱢᱚᱱᱮ ᱦᱩᱭᱩᱜ ᱠᱟᱱᱟ ᱦᱟᱸᱜ, ᱪᱮᱫ ᱞᱮᱠᱟᱭ ᱫᱟᱭ ᱟᱫᱚ ᱫᱟᱜ ᱡᱟᱹᱲᱤ ᱠᱚᱜᱮ, ᱟᱨ ᱩᱱ ᱛᱮᱦᱚᱸᱼᱼ ᱡᱩᱫᱤ ᱪᱟᱥᱵᱟᱥ ᱠᱚ ᱪᱟᱵᱟᱜ ᱠᱷᱟᱱ ᱫᱚ ᱧᱮᱞ ᱪᱟᱞᱟᱜ ᱦᱳᱭᱳᱜᱼᱟ᱾ ᱟᱫᱚ ᱡᱩᱫᱤ ᱵᱟᱝ ᱪᱟᱵᱟᱜ ᱠᱟᱱ ᱠᱷᱟᱱ ᱫᱚ ᱦᱟᱸᱜ, ᱫᱮᱠᱷᱤ ᱚᱱᱟᱜᱮ ᱪᱮᱫ ᱞᱮᱠᱟ ᱪᱟᱥ ᱠᱟᱹᱢᱤ ᱠᱚ ᱵᱟᱹᱜᱤ ᱠᱟ ᱠᱟᱛᱮ ᱦᱚᱸᱼᱼ ᱚᱠᱟ ᱞᱮᱠᱟᱢ ᱪᱟᱞᱟᱜᱼᱟ᱾
ᱦᱳᱭ, ᱱᱚᱣᱟ, ᱱᱚᱣᱟ ᱦᱚᱸᱛᱚ ᱞᱟᱹᱠᱛᱤ ᱠᱟᱱ ᱜᱮᱭᱟ᱾ ᱪᱟᱥ ᱠᱟᱹᱢᱤ ᱵᱟᱝ ᱵᱚᱱ ᱠᱚᱨᱟᱣ ᱞᱮᱠᱷᱟᱱ ᱫᱚ, ᱛᱟᱭᱚᱢ ᱫᱟᱨᱟᱢ ᱪᱮᱫ ᱡᱚᱢ ᱟᱵᱚᱱ ᱪᱮᱫ᱾
ᱮᱠᱟᱞ, ᱮᱠᱟᱞ᱾
ᱟᱵᱚ ᱦᱚᱲ ᱦᱚᱯᱚᱱ ᱢᱟ, ᱱᱚᱣᱟ ᱵᱷᱚᱨᱥᱟ ᱜᱮ ᱟᱹᱥᱩᱞᱚᱜ ᱵᱚᱱ ᱥᱮ᱾ ᱡᱟᱦᱟᱸ ᱠᱟ ᱵᱚᱱ ᱨᱚᱦᱚᱭᱟ᱾ ᱚᱱᱠᱟ ᱜᱮ ᱦᱟᱸᱜ ᱟᱵᱚ ᱦᱚᱸ ᱫᱷᱚᱱ ᱠᱚ, ᱥᱚᱢᱯᱚᱫ ᱠᱚ ᱵᱚᱱ ᱟᱨᱡᱟᱣᱟ ᱥᱮ᱾
ᱮᱠᱟᱞ ᱜᱮ ᱡᱮᱢᱚᱱ, ᱡᱟᱦᱟᱸ ᱞᱮᱠᱟ ᱵᱚᱱ ᱜᱚ ᱨᱚᱦᱚᱭᱟ ᱚᱱᱠᱟ ᱜᱮᱵᱚᱱ ᱤᱨᱟ ᱦᱮᱸ ᱥᱮ ᱵᱟᱝ᱾
ᱦᱳᱭ, ᱦᱳᱭ᱾
ᱟᱫᱚ ᱛᱟᱦᱞᱮ ᱵᱚᱭᱦᱟᱻᱻ ᱟᱯᱮ ᱥᱮᱱ ᱫᱚᱻ ᱪᱮᱫ ᱞᱮᱠᱟ ᱚᱱᱠᱟ ᱪᱮᱫ ᱞᱮᱠᱟ ᱵᱩᱡᱷᱟᱹᱜ ᱠᱟᱱᱟ ᱢᱟᱱᱮ ᱞᱟᱭᱚᱝ ᱠᱚ ᱤᱫᱤ ᱠᱟᱛᱮᱜ ᱱᱤᱛ ᱢᱟ ᱥᱮᱨᱢᱟ ᱡᱟᱹᱲᱤ ᱫᱟᱜ ᱠᱚ ᱟᱹᱰᱤ ᱱᱟ ᱯᱟᱭ ᱛᱮᱜᱮ ᱫᱟᱜᱮ-ᱟᱭ ᱟᱨ ᱪᱮᱫ ᱞᱮᱠᱟ ᱵᱤᱨ ᱵᱩᱨᱩ ᱠᱚ ᱪᱮᱫ ᱞᱮᱠᱟ?
ᱦᱳᱭ ᱱᱤᱛᱚᱜ ᱢᱟ ᱚ ᱟᱹᱰᱤ ᱟᱹᱰᱤ ᱟᱭᱢᱟ ᱫᱤᱱ ᱯᱚᱨᱮ ᱫᱟᱜ ᱠᱮᱫᱟᱭ ᱛᱚ, ᱟᱫᱚ ᱱᱤᱛᱚᱜ ᱫᱚ ᱚᱛ ᱦᱟᱥᱟ ᱠᱚ ᱦᱟᱸᱜ ᱵᱷᱟᱞᱤ ᱜᱮ ᱞᱟᱹᱵᱤᱫ ᱟᱠᱟᱱᱟ ᱟᱫᱚ ᱱᱚᱣᱟ ᱚᱛ ᱦᱟ ᱥᱟ ᱞᱟᱹᱵᱤᱫ ᱟᱠᱟᱱ ᱛᱟᱦᱮᱸᱫ ᱱᱚᱣᱟ ᱫᱟᱨᱮ ᱠᱚ ᱡᱟᱦᱟᱸ ᱛᱟᱦᱮᱸ ᱠᱟᱱᱟ ᱡᱷᱚᱛᱚ ᱢᱩᱰᱨᱩ ᱪᱟᱵᱟ ᱞᱮᱱᱟ, ᱦᱮᱸ ᱚᱱᱟ ᱨᱳᱜᱽ ᱵᱤᱫᱷᱤ ᱧᱟᱢ ᱠᱟᱫ ᱞᱮᱠᱟ ᱦᱚᱲ ᱡᱮᱢᱚᱱ ᱱᱟᱜ ᱪᱮᱫ ᱞᱮᱠᱟ ᱠᱚ ᱛᱟᱦᱮᱸᱱᱟ ᱜᱩᱸ ᱜᱩᱸᱵᱩᱡ ᱥᱩᱸᱵᱩᱡ? ᱚᱱᱠᱟ ᱫᱟᱨᱮ ᱠᱚᱦᱚᱸ ᱛᱟᱦᱮᱸ ᱠᱟᱱᱟ ᱚᱱᱠᱟ ᱫᱟᱨᱮ ᱠᱚᱦᱚᱸ ᱛᱟᱦᱮᱸ ᱠᱟᱱᱟ ᱟᱫᱚ ᱢᱮᱱᱠᱷᱟᱱ ᱱᱚᱜ-ᱚᱭ ᱦᱚᱞᱟ ᱢᱟᱦᱫᱷᱮᱨᱮ ᱫᱟᱜ ᱠᱮᱫ ᱛᱮ ᱱᱤᱛᱚᱜ ᱫᱚ ᱮᱠᱫᱚᱢ ᱮᱸ ᱮᱛᱚ ᱪᱮᱴᱷᱟ ᱧᱮᱞᱚᱜ ᱠᱟᱱᱟ ᱫᱟᱨᱮ ᱠᱚ ᱱᱟᱹᱲᱤ ᱠᱚ ᱮᱠᱫᱚᱢ ᱦᱟᱹᱨᱭᱟᱹᱲ ᱪᱟᱵᱟᱣ ᱠᱟᱱᱟ ᱞᱮᱜᱮᱢ ᱞᱮᱜᱮᱢ ᱱᱤᱛᱚᱜ ᱫᱚ ᱥᱟᱠᱟᱢ ᱠᱚ ᱡᱟᱱᱟᱢ ᱠᱟᱱᱟ᱾
ᱦᱩᱸ᱾
ᱥᱟᱜᱮᱱ ᱠᱟᱱᱟ ᱮᱸᱜ
ᱟᱪᱪᱷᱟ,
ᱵᱩᱨᱩ ᱠᱚᱦᱚᱸ ᱮᱠᱫᱚᱢ ᱟᱫᱚ ᱦᱟᱹᱲᱭᱟᱹᱨ ᱜᱮ ᱧᱮᱞᱚᱜ ᱠᱟᱱᱟ᱾
ᱟᱪᱪᱷᱟ ᱟᱪᱪᱷᱟ ᱟᱪᱪᱷᱟ, ᱟᱪᱪᱷᱟ ᱾ ᱟᱫᱚ ᱵᱚᱭᱦᱟ ᱱᱚᱝᱠᱟ ᱚᱱᱮ ᱡᱟᱦᱟᱸ ᱫᱚ ᱟᱵᱚ ᱚᱱᱮ ᱛᱟᱞᱮ ᱠᱚ ᱚᱱᱟ ᱠᱚᱫᱚ ᱢᱮᱱᱟᱜ ᱟᱥᱮ ᱵᱟᱝ ᱟᱯᱮᱥᱮᱫ ᱫᱚ ᱡᱟᱦᱟᱸ ᱫᱚ ᱛᱟᱞᱮ ᱠᱚ ᱯᱤᱴᱷᱟᱹᱭ ᱫᱚ
ᱦᱳᱭ ᱦᱳᱭ ᱜᱚᱝᱠᱮ ᱮᱠᱫᱚᱢ ᱢᱮᱱᱟᱜ ᱟᱠᱟᱫᱟ ᱛᱟᱞᱮ ᱢᱮᱱᱟᱜ ᱟᱠᱟᱫᱟ ᱠᱷᱤᱡᱩᱨ ᱢᱮᱱᱟᱜ ᱟᱠᱟᱫᱟ ᱠᱟᱱᱴᱷᱟᱲ ᱢᱮᱱᱟᱜ ᱟᱠᱟᱫᱟ᱾ ᱦᱮᱸ ᱛᱚ ᱚᱱᱟ ᱡᱟᱦᱟᱸ ᱤᱭᱟᱹ ᱡᱚ ᱵᱤᱞᱤ ᱫᱟᱨᱮ ᱫᱚ ᱦᱟᱸᱜ ᱟᱹᱰᱤ ᱮᱻ ᱟᱹᱰᱤ ᱜᱟᱱ ᱜᱮ ᱦᱟᱸᱜ ᱢᱮᱱᱟᱜ ᱟᱠᱟᱫᱟ ᱟᱹᱰᱤ ᱟᱭᱢᱟ ᱜᱮ, ᱥᱟᱱᱟᱢᱟᱜ ᱞᱮᱠᱟᱜᱮ ᱟᱫᱚ ᱦᱚᱸᱜ-ᱚᱭ ᱦᱟᱸᱜ ᱱᱤᱛᱳᱜ ᱫᱚ ᱛᱟᱞᱮ ᱵᱤᱞᱤᱜ ᱠᱟᱱᱟ᱾
ᱟᱫᱚ ᱚᱱᱟᱜᱮ ᱢᱟᱱᱮ ᱚᱱᱠᱟ ᱪᱮᱫ ᱞᱮᱠᱟ ᱢᱟᱱᱮ ᱵᱤᱞᱤ ᱟᱫᱚ ᱠᱟᱹᱡ ᱚᱱᱠᱟ ᱯᱤᱴᱷᱟᱹ ᱰᱟᱲᱟ ᱠᱚ ᱦᱩᱭᱩᱜ ᱠᱟᱱ ᱜᱮᱭᱟ ᱥᱮ ᱵᱟᱝ ᱛᱟᱞᱮ ᱯᱤᱴᱷᱟᱹ ᱠᱚ?
ᱦᱳᱭ ᱦᱳᱭ, ᱦᱮᱸ ᱱᱚᱠᱟ ᱦᱩᱭᱩᱜ ᱠᱟᱱᱟ ᱛᱟᱞᱮ ᱫᱚ ᱟᱞᱮᱥᱮᱱ ᱫᱚ ᱮᱠᱫᱚᱢ ᱮᱸᱜ ᱡᱟᱱᱟᱢ ᱠᱷᱚᱱ ᱵᱟᱵᱚᱱ ᱞᱟᱹᱭᱟ ᱡᱟᱱᱟᱢ ᱠᱷᱚᱱ ᱜᱩᱡᱩᱜ ᱦᱟᱹᱵᱤᱡ ᱚᱱᱮ ᱚ ᱠᱟᱜᱮ ᱛᱟᱞᱮ ᱫᱚ ᱚᱠᱫᱚᱢ ᱚᱱᱟ ᱮᱸ ᱦᱩᱰᱤᱧ ᱠᱷᱚᱱ ᱦᱟᱲᱟᱢᱚᱜ ᱦᱟᱹᱵᱤᱡ ᱥᱮ ᱵᱤᱞᱤ ᱦᱟᱹᱵᱤᱡ ᱜᱮ ᱮᱠᱫᱚᱢ ᱚᱱᱟ ᱱᱟ ᱡᱚᱢ ᱠᱚᱫᱚ ᱦᱩᱭᱩᱜ ᱜᱮᱭᱟ ᱡᱚᱠᱷᱚᱱ ᱛᱟᱞᱮ ᱢᱤᱫᱴᱮᱱ ᱠᱟᱸᱫᱷᱤᱜ-ᱟ ᱥᱮ ᱯᱩᱭᱞᱳ ᱯᱚᱠᱲᱮᱜ-ᱟ ᱩᱱ ᱚᱠᱛᱚ ᱡᱮᱢᱚᱱ ᱚᱱᱟ ᱠᱷᱚᱱ ᱟᱹᱰᱤ ᱟᱭᱢᱟ ᱦᱚᱲ ᱜᱮ ᱱᱚᱣᱟ ᱛᱟᱹᱲᱤ ᱠᱚ ᱡᱩᱛᱟ ᱚᱱᱟ ᱠᱷᱚᱱ ᱢᱤᱫᱴᱮᱱ ᱚᱱᱟ ᱫᱚ ᱦᱟᱸᱜ ᱚᱱᱟ ᱵᱩᱵᱩᱞ ᱨᱚᱥᱟ ᱠᱟᱱᱟ᱾ ᱦᱮᱸ ᱫᱤᱭᱮ ᱛᱟᱯᱚᱨᱮ ᱡᱚᱠᱷᱚᱱ ᱜᱮ ᱛᱟᱞᱮ ᱞᱟᱹᱴᱩᱭᱮᱱᱟ ᱚᱱᱟ ᱞᱟᱹᱴᱩ ᱠᱟᱛᱮᱜ ᱮᱸ ᱢᱟᱜ ᱠᱟᱛᱮ ᱚᱱᱟ ᱵᱷᱤᱛᱤᱨ ᱨᱮ ᱢᱤᱫᱴᱮᱱ ᱵᱷᱟᱛᱤ ᱦᱩᱭᱩᱜ ᱚᱱᱟ ᱵᱷᱟᱛᱤ ᱦᱚᱸᱠᱚ ᱡᱚᱢ ᱜᱮᱭᱟ᱾
ᱟᱪᱪᱷᱟ,
ᱚᱱᱟ ᱫᱚ ᱩᱫᱽᱜᱟᱹᱨ ᱫᱤᱱ ᱟᱫᱚ ᱚᱱᱟ ᱯᱚᱨᱮ ᱜᱮ ᱦᱟᱸᱜ ᱱᱤᱛᱚᱜ ᱱᱚᱜ-ᱚᱭ ᱛᱟᱞᱮ ᱵᱤᱞᱤᱜ ᱠᱟᱱᱟ ᱛᱟᱞᱮ ᱵᱤᱞᱤ ᱞᱮᱱ ᱠᱷᱟᱱ ᱢᱟ ᱚᱱᱟ ᱪᱷᱟᱱᱤᱭᱟᱞᱮ, ᱛᱟᱞᱮ ᱫᱚ, ᱚᱱᱟ ᱵᱷᱤᱛᱤᱨ ᱨᱮ ᱢᱤᱫᱴᱮᱱ ᱜᱟᱵᱮ ᱢᱮᱱᱟᱜ-ᱟ ᱜᱟᱵᱮ ᱩᱰᱩᱝᱚᱜ-ᱟ ᱚᱱᱟ ᱜᱟᱵᱮ ᱜᱮ ᱮᱸ ᱦᱚᱞᱚᱝ ᱨᱮ ᱢᱮᱥᱟ ᱠᱟᱛᱮᱫ ᱚᱱᱟ ᱨᱮᱱᱟᱜ ᱯᱤᱴᱷᱟᱹ ᱡᱩᱛ ᱦᱩᱭᱩᱜ-ᱟ ᱟᱫᱚ ᱚᱱᱟ ᱯᱤᱴᱷᱟᱹ ᱫᱚ ᱟᱹᱰᱤ ᱠᱟᱡᱟᱠ ᱥᱤᱵᱤᱞᱟ ᱾ ᱦᱮᱸ ᱟᱨ ᱯᱤᱴᱷᱟᱹ ᱟᱨ ᱚᱱᱟ ᱥᱩᱢᱩᱝ ᱫᱚ ᱵᱟᱝ ᱛᱟᱯᱚᱨᱮ ᱡᱟᱦᱟᱸ ᱚᱱᱟ ᱟᱴᱷᱤ ᱛᱟᱦᱮᱱ ᱠᱟᱱ ᱚᱱᱟ ᱟᱴᱷᱤ ᱦᱚᱸ ᱢᱩᱪᱟᱹᱫ ᱨᱮ ᱯᱚᱴᱠᱚᱡᱚᱜ-ᱟ ᱚᱱᱟ ᱯᱚᱴᱠᱚᱡ ᱦᱚᱸᱠᱚ ᱡᱚᱢ ᱜᱮᱭᱟ ᱾
ᱡᱚᱢ ᱜᱮᱭᱟ ᱠᱚᱸ ᱦᱩᱸ ᱮᱠᱟᱞ ᱮᱠᱟᱞ ᱮᱠᱟᱞ᱾
ᱦᱩᱸ ᱟᱨ ᱚᱱᱟ ᱯᱚᱴᱠᱚᱡ ᱡᱚᱢ ᱠᱟᱛᱮᱜ ᱦᱚᱸ ᱡᱟᱦᱟᱸ ᱤᱭᱟᱹ ᱛᱟᱦᱮᱸᱱ ᱠᱟᱱ ᱚᱱᱟ ᱴᱷᱚᱭᱟᱜ ᱛᱮᱫ ᱛᱟᱦᱮᱸᱱ ᱠᱟᱱ
ᱦᱮᱸ᱾
ᱚᱱᱟ ᱴᱷᱚᱭᱟᱜ ᱦᱚᱸ ᱚᱱᱟ ᱨᱮᱭᱟᱲ ᱫᱤᱱ ᱫᱚ ᱡᱩᱨᱩᱜ ᱡᱚᱠᱷᱚᱱ ᱵᱮᱥ ᱪᱮ ᱴᱷᱟ ᱚᱱᱟ ᱫᱚ ᱡᱩᱞᱩᱜᱼᱟ ᱫᱩᱢᱩᱝ ᱫᱩᱢᱩᱭ᱾
ᱮᱠᱫᱚᱢ ᱟᱹᱰᱤ ᱜᱷᱟᱹᱲᱤᱡ ᱡᱳᱞ ᱦᱚᱸ ᱛᱟᱦᱮᱱᱟ ᱟᱨ ᱵᱷᱟᱜᱮ ᱡᱳᱞ ᱦᱚᱸ ᱡᱩᱞᱩᱜᱼᱟ᱾
ᱦᱳᱭ ᱦᱳᱭ ᱛᱟᱦᱞᱮ ᱟᱯᱮ ᱥᱮᱱ ᱫᱚ ᱚᱱᱠᱟ ᱛᱟᱞᱮ ᱫᱟᱨᱮ ᱠᱚ ᱢᱮᱱᱟᱜ ᱜᱮᱭᱟ ᱥᱮ ᱵᱟᱝ?
ᱦᱮᱸ ᱟᱞᱮ ᱥᱮᱫ ᱦᱚᱸ ᱛᱟᱞᱮ ᱫᱟᱨᱮ ᱢᱮᱱᱟᱜ ᱜᱮᱭᱟ ᱟᱫᱚ ᱮ ᱫᱚᱢᱮ ᱡᱟᱹᱥᱛᱤ ᱫᱚ ᱵᱟᱹᱱᱩᱜᱼᱟ ᱟᱫᱚ ᱛᱚᱵᱮ ᱱᱚᱝᱠᱟ ᱡᱚᱢ ᱞᱮᱠᱟ ᱥᱮ ᱢᱤᱫᱴᱮᱱ ᱱᱚᱝᱠᱟ ᱯᱤᱴᱷᱟᱹ ᱵᱟᱲᱟ ᱠᱚ ᱞᱮᱠᱟ ᱡᱮᱞᱮ ᱠᱟ ᱚᱱᱟ ᱫᱚ ᱦᱩᱭᱩᱜ ᱜᱮᱭᱟ᱾
ᱦᱮᱸ ᱟᱪᱪᱷᱟ ᱟᱪᱪᱷᱟ ᱦᱮᱸ᱾
ᱟᱫᱚ ᱱᱮᱜᱼᱮ ᱫᱚ ᱛᱟᱞᱚᱞᱮ ᱦᱟᱸᱜ ᱵᱞᱮ ᱦᱚᱸ ᱵᱤᱞᱤᱮᱜ ᱠᱟᱱᱟ ᱟᱨ ᱱᱚᱜᱼᱚᱭ ᱧᱩᱨ ᱦᱚᱸ ᱧᱩᱨᱩᱜ ᱠᱟᱱ ᱜᱮᱭᱟ᱾ ᱟᱫᱚ ᱦᱟᱸᱜ ᱱᱚᱜᱼᱚᱭ ᱱᱤᱛ ᱦᱟᱸᱜ ᱛᱟᱞᱮ ᱠᱚ ᱦᱟᱹᱨ ᱥᱟᱢᱴᱟᱣ ᱵᱟᱲᱟ ᱠᱟᱛᱮᱫ ᱟᱫᱚ ᱦᱟᱸᱜ ᱱᱮᱜᱼᱮ ᱦᱟᱸᱜ ᱯᱤᱴᱷᱟᱹ ᱠᱚ ᱦᱩᱭᱩᱜᱼᱟ ᱦᱩᱸ᱾
ᱦᱳᱭ ᱦᱳᱭ᱾
ᱟᱫᱚ ᱱᱚᱜᱼᱚ ᱱᱚᱣᱟ ᱚᱠᱛᱚ ᱜᱮᱛᱚ ᱛᱟᱞᱮ ᱵᱤᱞᱮ ᱞᱮᱱᱠᱷᱟᱱ ᱜᱮ ᱦᱟᱸᱟᱜ ᱱᱤᱭᱟᱹ ᱚᱠᱛᱚ ᱜᱮᱛᱚ ᱟᱹᱰᱤ ᱠᱚ ᱯᱤᱴᱷᱟᱹᱭ ᱜᱮᱭᱟ ᱠᱚ᱾
ᱦᱳᱭ ᱦᱳᱭ ᱦᱳᱭ᱾
ᱟᱨ ᱚᱱᱠᱟ ᱵᱤᱞᱤ ᱛᱮᱦᱚᱸ ᱚᱱᱠᱟ ᱫᱚ ᱡᱚᱢ ᱵᱟᱲᱟ ᱫᱚ ᱵᱟᱝᱞᱤᱧ ᱡᱚᱢ ᱵᱟᱲᱟ ᱟᱠᱟᱫᱟ ᱛᱚᱵᱮ ᱨᱟᱯᱟᱜ ᱠᱟᱛᱮ ᱢᱤᱫᱷᱟ ᱞᱤᱧ ᱡᱚᱢ ᱵᱟᱲᱟ ᱞᱮᱫᱼᱟ᱾
ᱦᱩᱸ ᱵᱟᱝ ᱜᱚᱝᱠᱮ ᱛᱟᱞᱮ ᱫᱚ ᱵᱤᱞᱮ ᱠᱟᱛᱮᱜ ᱦᱚᱸ ᱡᱚᱢ ᱜᱟᱱᱚᱜᱼᱟ ᱨᱟᱯᱟᱜ ᱠᱟᱛᱮ ᱦᱚᱸ ᱡᱚᱢ ᱜᱟᱱᱚᱜᱼᱟ᱾ ᱛᱟᱞᱮ ᱫᱚ᱾ ᱮ ᱮᱢᱚᱱᱠᱤ ᱦᱟᱱᱮ ᱵᱮᱨᱮᱞ ᱛᱮᱦᱚᱸ ᱡᱚᱢ ᱜᱟᱱᱚᱜ ᱠᱟᱱᱟ᱾ ᱛᱟᱞᱮ ᱫᱚ ᱡᱚᱛᱚ ᱥᱮᱱ ᱛᱮᱜᱮ ᱡᱚᱢ ᱜᱟᱱᱚᱜᱼᱟ᱾
ᱡᱚᱢ ᱜᱟᱱᱚᱜᱼᱟ ᱦᱮᱸ᱾
ᱦᱳᱭ ᱦᱳᱭ ᱟᱨ ᱱᱚᱣᱟ ᱠᱚᱢᱟ ᱚᱠᱛᱚ ᱱᱟᱹᱯᱤᱛ ᱨᱮᱱᱟᱜ ᱥᱤᱡᱤᱱ ᱨᱮᱱᱟᱜ ᱟ ᱡᱚ ᱵᱤᱞᱤ ᱠᱟᱱ ᱫᱚ ᱱᱚᱣᱟ ᱥᱤᱡᱤᱱ ᱨᱮ ᱡᱩᱫᱤ ᱵᱟᱵᱚᱱ ᱧᱟᱢᱟ ᱛᱟᱦᱚᱞᱮ ᱠᱷᱟᱱ ᱫᱚ ᱯᱚᱨᱮ ᱫᱚ ᱦᱟᱸᱜ ᱵᱟᱝ ᱧᱟᱢᱚᱜᱼᱟ᱾
ᱮᱠᱟᱞ ᱮᱠᱟᱞ ᱮᱠᱟᱞ ᱮᱠᱟᱞ ᱮᱠᱫᱚᱢ ᱮᱠᱫᱚᱢ ᱦᱩᱸ᱾ ᱟ ᱴᱷᱤᱠ ᱜᱮᱭᱟ ᱛᱟᱦᱚᱞᱮ ᱚᱱᱠ ᱜᱮ ᱟᱹᱰᱤ ᱟᱭᱢᱟ ᱜᱷᱟᱹᱲᱤᱡ ᱞᱟᱝ ᱨᱚᱯᱚᱲᱮᱱᱟ᱾ ᱟ ᱟᱨ ᱤᱱᱠᱟᱹᱜᱮ ᱛᱟᱞᱦᱮ ᱡᱚᱦᱟᱨ ᱜᱮ ᱢᱟ ᱦᱮᱸ᱾
ᱦᱳᱭ ᱢᱟ ᱟᱨᱚ ᱚᱠᱛᱚ ᱠᱚᱞᱟᱟᱝ ᱧᱟᱢ ᱞᱮᱠᱷᱟᱱ ᱚᱠᱟ ᱜᱮ ᱱᱟᱦᱜ ᱨᱚᱯᱚᱲᱟ᱾ ᱦᱳᱭ ᱢᱟ ᱛᱟᱦᱚᱞᱮ᱾